ᱳ ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱾
ᱚ ᱟᱣᱟᱡ ᱠᱚᱫᱚ ᱟᱸᱡᱚᱢ ᱧᱟᱢᱚᱜ ᱠᱟᱱᱟ ᱥᱮ ᱵᱟᱝ?
ᱟᱸᱡᱚᱢᱚᱜ ᱠᱟᱱᱟ ᱟᱸᱡᱚᱢ ᱫᱚ ᱾
ᱦᱳᱻ ᱨᱤᱢᱤᱞ ᱠᱟᱫ ᱛᱤᱧ ᱦᱳᱭ ᱦᱳᱭ ᱟᱸᱡᱚᱢ ᱜᱮ ᱾
ᱚ ᱾
ᱚᱱᱛᱮ ᱠᱟᱹᱴᱤᱡ ᱱᱮᱴᱣᱟᱨᱠ ᱰᱤᱥᱴᱟᱵ ᱤᱱᱟ ᱞᱤᱧ ᱠᱩᱞᱤ ᱠᱮᱫ ᱵᱮᱤᱱᱟ ᱟᱸᱡᱚᱢ ᱧᱟᱢᱮᱫ ᱠᱟᱱᱟᱵᱮᱱ ᱥᱮ ᱵᱟᱝ?
ᱱᱮᱴᱚᱣᱟᱨᱠ ᱫᱚ ᱱᱚᱛᱮ ᱫᱚ ᱜᱚᱴᱟᱜ ᱜᱮ ᱦᱟᱸᱜ ᱨᱤᱢᱤᱞ ᱫᱟᱭ ᱛᱚ ᱾
ᱦᱳᱭ ᱚᱱᱟ ᱞᱟᱹᱜᱤᱫ ᱜᱤᱧ ᱠᱩᱞᱤ ᱠᱮᱫ ᱵᱤᱱᱟ, ᱦᱳᱭ ᱾
ᱚ ᱾
ᱛᱟᱦᱚᱞᱮ ᱜᱚᱝᱠᱮ ᱪᱤᱫ ᱠᱩ ᱪᱮᱠᱟ ᱵᱟᱲᱟ ᱦᱩᱭᱩᱜ ᱠᱟᱱ ᱛᱮ ᱮᱠᱷᱚᱱ ᱫᱚ?
ᱪᱤᱠᱟᱹ ᱫᱚ ᱪᱤᱠᱟᱹ ᱦᱚ ᱵᱟ ᱱᱚᱜᱼᱚᱭ ᱵᱟᱨᱮᱭᱟ ᱯᱮᱭᱟ ᱴᱟᱠᱥ ᱵᱟᱠᱤ ᱢᱮᱱᱟᱜᱼᱟ ᱛᱚ ᱚᱱᱟ ᱠᱚᱢᱯᱤᱞᱤᱴ ᱦᱩᱭᱩᱜ ᱠᱟᱱᱟ ᱠᱟᱹᱴᱤᱜ ᱾
ᱦᱳᱭ ᱢᱮᱱᱮᱜ ᱠᱟᱱᱟ ᱠᱚ ᱛᱤᱨᱤᱥ ᱛᱟᱹᱨᱤᱠᱷ ᱫᱷᱟᱹᱵᱤᱡ ᱜᱮ ᱞᱟᱥ ᱠᱟᱱᱟ ᱾
ᱚᱝᱠᱟ ᱜᱮᱛᱚ ᱟᱸᱡᱚᱢᱚᱜ ᱠᱟᱱᱟ ᱟᱸᱡᱚᱢ ᱫᱚ ᱾
ᱦᱳᱻ ᱛᱟᱦᱚᱞᱮ ᱫᱚ ᱚᱱᱟ ᱫᱚ ᱵᱚᱱᱫᱚ ᱩᱛᱟᱹᱨᱮᱜ ᱠᱟᱱᱟ ᱠᱚ ᱥᱮ ᱱᱚᱠᱟ ᱜᱮ ᱢᱟᱱᱮ ᱮᱴᱟᱜ ᱠᱩ ᱮᱴᱟᱜ ᱴᱟᱠᱥ ᱠᱚ ᱠᱩᱞᱟᱹ ᱠᱩ!
ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱟᱹᱞᱤᱧ ᱫᱚ ᱦᱟᱸᱜ ᱾ ᱟᱫᱚ ᱮᱯᱥ ᱨᱮᱜᱮ ᱢᱮᱱᱟᱜ ᱵᱚᱱᱟ ᱛᱚ ᱚᱸᱰᱮ ᱜᱮᱠᱚ ᱟᱯᱰᱮᱴ ᱠᱚ ᱮᱢᱟ ᱦᱳᱭᱛᱳ ᱾
ᱦᱳᱭ ᱚᱱᱟᱜᱮ ᱤᱧ ᱦᱚᱸᱴᱟᱥ ᱠᱚᱜᱮᱧ ᱠᱚᱢᱯᱞᱤᱴ ᱵᱟᱲᱟᱭᱮᱜ ᱠᱟᱱᱛᱮ ᱾ ᱟᱫᱚ ᱦᱟᱸᱜ
ᱚᱸ
ᱛᱟᱦᱚᱞᱮ ᱫᱚ ᱚᱱᱟ ᱮᱯ ᱨᱮᱱᱟᱜ ᱫᱚ ᱵᱟᱫᱽ ᱨᱮ ᱞᱟᱝ ᱜᱟᱞᱢᱟᱨᱟᱜᱼᱟ ᱚᱱᱟ ᱱᱮᱛᱟᱨ ᱫᱚ ᱚᱱᱟ ᱟᱹᱛᱩ ᱠᱚᱨᱮᱱᱟᱜ ᱜᱮ ᱜᱟᱞᱢᱟᱨᱟᱣ ᱟᱞᱟᱝ ᱮᱠᱷᱚᱱ ᱫᱚ ᱾
ᱦᱳᱭ ᱾
ᱦᱚᱭ ᱛᱟᱦᱚᱞᱮ ᱫᱚ ᱪᱟᱥ ᱠᱚᱫᱚ ᱦᱩᱭᱩᱜ ᱠᱟᱱᱟ ᱥᱮ ᱵᱟᱝ ᱟᱯᱮᱥᱮᱫ ᱫᱚ?
ᱦᱮᱸ ᱦᱳᱭ ᱫᱚ ᱦᱳᱭᱳᱜ ᱠᱟᱱᱟ ᱱᱚᱜᱼᱚᱭ ᱪᱟᱥ ᱢᱩᱪᱟᱹᱫ ᱞᱮᱠᱟ ᱜᱮ ᱜᱷᱩᱴᱩ ᱠᱚ ᱛᱮᱜ ᱟᱹᱣᱨᱤ ᱞᱮ ᱨᱚᱦᱚᱭᱟ, ᱵᱟᱹᱭᱦᱟᱹᱲ ᱠᱚᱫᱚᱞᱮ ᱨᱚᱦᱚᱭ ᱞᱮᱠᱷᱟ ᱜᱮᱞᱮ ᱞᱚᱦᱚᱭ ᱠᱟᱫᱟ ᱨᱚᱦᱚᱭ ᱫᱚ ᱾
ᱚᱸ, ᱛᱟᱦᱚᱞᱮ ᱫᱚ ᱚᱲᱟᱜ ᱨᱮᱱᱟᱜ ᱫᱚ ᱪᱟᱵᱟ ᱞᱮᱠᱟ ᱫᱚ ᱪᱟᱵᱟᱣ ᱠᱟᱫᱟ ᱯᱮ?
ᱦᱮᱸ ᱚᱲᱟᱜ ᱠᱚᱨᱮᱱᱟᱜ ᱫᱚᱞᱮ ᱪᱟᱵᱟ ᱪᱟᱵᱟ ᱫᱚ ᱾ ᱟᱯᱮ ᱜᱮ ᱚᱠᱟᱞᱮ ᱞᱮᱠᱟ ᱦᱟᱸᱜ?
ᱟᱠᱮ ᱫᱚ ᱚᱱᱮ ᱢᱮᱱᱟᱜ ᱛᱟᱞᱮ ᱜᱮᱭᱟ ᱾ ᱚᱫᱷᱮᱠ ᱨᱚᱦᱚᱭ ᱠᱟᱫᱟᱞᱮ ᱚᱫᱷᱮᱠ ᱢᱮᱱᱟᱜ ᱜᱮᱭᱟ, ᱟᱫᱚ ᱚᱱᱟᱜᱮ ᱪᱟᱞᱟᱣ ᱵᱟᱲᱟ ᱦᱩᱭᱩᱜ ᱠᱟᱱᱟ ᱥᱮᱛᱟᱜ ᱥᱮᱛᱟᱜ ᱜᱟᱬᱟᱵᱟᱲᱟ ᱾ ᱚᱱᱫᱮ ᱵᱳᱜ ᱜᱟᱹᱪᱷᱤ ᱛᱩᱜ ᱛᱩᱜ ᱜᱚᱲᱚ ᱦᱩᱭᱩᱜ ᱠᱟᱱᱟ ᱾
ᱚ ᱾
ᱛᱟᱦᱚᱞᱮ ᱛᱚ ᱚᱱᱛᱮ ᱫᱚ ᱫᱟᱜ ᱯᱮ ᱠᱟᱱᱟᱭ ᱥᱮ ᱵᱟᱝ?
ᱦᱮᱸ ᱱᱚᱜᱚᱭ ᱢᱤᱫ ᱜᱷᱟᱹᱲᱤᱡ ᱞᱟᱦᱟ ᱜᱮ ᱫᱟᱜ ᱠᱚ ᱛᱟᱯᱚᱨ ᱛᱚ ᱱᱤᱛᱳᱜ ᱜᱮ ᱟᱥᱳᱲ ᱠᱮᱫᱟᱭ᱾
ᱚᱸ ᱰᱷᱮᱨ ᱜᱮ ᱫᱟᱜ ᱟᱯᱮ ᱠᱟᱱᱟᱭ ᱥᱮ ᱱᱚᱝᱠᱟ
ᱢᱮᱨᱚᱢ ᱵᱷᱤᱲᱠᱟᱹᱣ ᱞᱮᱠᱟᱭ ᱫᱟᱜ ᱮᱫᱟ ᱟᱨᱠᱤ ᱡᱷᱤᱯᱤᱨ ᱡᱷᱤᱯᱤᱨ᱾
ᱫᱟᱜ ᱫᱚ ᱫᱟᱜ ᱮᱫ ᱦᱳᱭ ᱚᱝᱠᱟ ᱜᱮ ᱡᱟᱦᱟᱸ ᱞᱮᱠᱟᱞᱟᱢ ᱞᱟᱹᱭ ᱠᱮᱜᱟ᱾ ᱦᱟ ᱜᱮ ᱚᱝᱠᱟ ᱚᱱᱛᱮ ᱫᱚ ᱮᱠᱷᱚᱱ ᱫᱚ ᱨᱤᱢᱤᱞ ᱟᱠᱟᱫᱟᱭ ᱟᱨ ᱧᱤᱫᱟᱹᱜ ᱠᱟᱱᱟ ᱟᱨ ᱫᱟᱜ ᱮᱜ ᱠᱟᱱᱟ ᱱᱚᱛᱮ ᱫᱚ᱾ ᱪᱟᱸᱫᱳ ᱵᱚᱸᱜᱟ ᱦᱚᱸ ᱪᱤᱫ ᱪᱚ ᱦᱩᱨᱟᱹ ᱩᱭᱦᱟᱹᱨᱮᱫ ᱠᱟᱱᱟ ᱰᱮᱞᱤ ᱫᱟᱜ ᱟᱞᱮ ᱠᱟᱱᱟ ᱧᱤᱫᱟᱹ ᱧᱤᱫᱟᱹ ᱜᱮ᱾
ᱟᱨ ᱟᱞᱚᱢ ᱞᱟᱹᱭ-ᱟ ᱵᱚᱠᱚᱧ᱾
ᱛᱟᱦᱟᱞᱮ ᱫᱚ ᱵᱟᱲᱜᱤ ᱠᱚᱨᱮ ᱫᱚ ᱥᱚᱵᱽᱡᱤ ᱠᱚᱫᱚ ᱨᱚᱦᱚᱭ ᱫᱟᱯᱮ ᱥᱮ ᱵᱟᱝ, ᱥᱮ ᱠᱷᱟᱹᱞᱤ ᱠᱷᱮᱛ ᱠᱚᱨᱮ ᱜᱮ᱾
ᱠᱷᱮᱛ ᱠᱚᱨᱮ ᱨᱮᱜᱮ ᱵᱮᱥ ᱛᱚ ᱧᱚᱜ ᱜᱮ ᱠᱟᱹᱴᱤᱡ ᱟᱫᱚ ᱚᱱᱟᱜᱮ ᱵᱟᱲᱜᱮ ᱥᱮᱫ ᱫᱚ ᱦᱟᱸᱜ ᱟᱣᱨᱤ ᱱᱚᱡᱚᱨ ᱦᱳᱭᱳᱜ-ᱟ ᱛᱚ ᱥᱮᱨᱚᱠᱚᱢ ᱫᱚ᱾ ᱛᱳ ᱞᱟᱦᱟ ᱛᱮᱱᱟᱜ ᱠᱚᱜᱮ ᱢᱮᱱᱟᱜ ᱠᱟᱜᱟ ᱦᱟᱸᱜ ᱥᱚᱵᱽᱡᱤ ᱠᱚᱫᱚ ᱨᱚᱦᱚᱭᱟᱜ᱾ ᱟᱨ ᱟᱯᱮ ᱫᱚ ᱵᱟᱲᱜᱮ ᱠᱚᱨᱮᱜ ᱫᱚᱯᱮ ᱨᱚᱦᱚᱭ ᱠᱟᱫᱟ ᱥᱮ ᱵᱟᱝ?
ᱦᱳᱭ ᱵᱟᱱᱟᱨ ᱥᱮᱫ ᱜᱮ ᱧᱮᱞ ᱦᱩᱭᱩᱜ ᱠᱟᱱᱟ᱾ ᱟᱸ ᱵᱟᱲᱜᱮ ᱥᱮᱫ ᱫᱚ ᱠᱟᱹᱴᱤᱡ ᱨᱚᱦᱚᱭ ᱦᱩᱭ ᱠᱟᱱᱟ ᱚᱱᱟ ᱵᱮᱸᱜᱟᱲ ᱵᱷᱮᱱᱰᱤ ᱵᱚᱨᱵᱚᱴᱤ ᱠᱚᱜᱮ ᱨᱚᱦᱚᱭ ᱦᱩᱭ ᱠᱟᱱᱟ ᱠᱟᱹᱴᱤᱡ ᱠᱟᱹᱴᱤᱡ ᱟᱫᱚ ᱠᱷᱚᱱ ᱫᱚ ᱠᱷᱮᱛ ᱥᱮᱫ ᱪᱟᱞᱟᱣ ᱦᱩᱭᱩᱜ ᱠᱟᱱᱛᱮ ᱚᱱᱛᱮ ᱦᱚᱸ ᱵᱟᱝ ᱧᱮᱞ ᱦᱩᱭᱩᱜ ᱠᱟᱱᱟ᱾ ᱚᱝᱠᱟ ᱫᱚ ᱟᱫᱚ ᱚᱱᱛᱮ ᱠᱷᱚᱱᱟᱜ ᱨᱟᱠᱟᱵ ᱠᱟᱛᱮᱫ ᱫᱚ ᱚᱱᱛᱮ ᱜᱮ ᱧᱮᱞ ᱦᱩᱭᱩᱜ-ᱟ ᱵᱟᱲᱜᱮ ᱥᱮᱫ᱾
ᱚᱻ
ᱥᱮ ᱵᱟᱱᱟᱨ ᱥᱮᱫ ᱵᱟᱢ ᱧᱮᱞ ᱞᱮᱠᱷᱟᱡ ᱫᱚ ᱠᱷᱚᱱ ᱫᱚ ᱥᱚᱵᱽᱡᱤ ᱠᱚᱦᱚᱸ ᱢᱟᱱᱮ ᱟᱭᱢᱟ ᱫᱟᱢ ᱠᱟᱱᱟ ᱡᱮ ᱦᱟᱛᱟᱣ ᱠᱟᱛᱮᱢ ᱡᱚᱢᱟ᱾ ᱚ ᱦᱳᱭ᱾ ᱥᱟᱱᱟᱢ ᱜᱮ ᱫᱟᱢ ᱠᱟᱱᱟ ᱟᱫᱚ ᱚᱲᱟᱜ ᱨᱮ ᱨᱚᱦᱚᱭ ᱠᱷᱟᱡ ᱠᱷᱟᱡ ᱫᱚ ᱴᱷᱤᱠ ᱜᱤᱭᱟ᱾ ᱚᱱᱟ ᱠᱤᱨᱤᱧ ᱵᱟᱝ ᱦᱳᱭᱳᱜ-ᱟ᱾
ᱦᱳᱭ᱾
ᱡᱟᱦᱟᱸ ᱛᱤᱱ ᱡᱚᱠᱷᱚᱡ ᱜᱮ ᱢᱟᱱᱮ ᱩᱛᱩ ᱪᱟᱵᱟᱭᱮᱱ ᱛᱟᱵᱚᱱ ᱪᱟᱞᱟᱣᱱᱮᱟ ᱵᱟᱲᱤ ᱜᱚᱜ ᱟᱹᱜᱩ ᱠᱮᱫᱟᱢ᱾
ᱪᱮᱫ ᱞᱮᱠᱟ ᱦᱮᱸ᱾
ᱛᱟᱦᱟᱞᱮ ᱫᱚ ᱟᱯᱮ ᱥᱮᱫ ᱜᱮ ᱞᱟᱹᱭᱢᱮ ᱠᱷᱚᱵᱚᱨ ᱠᱚ ᱪᱮᱫ ᱞᱮᱠᱟ?
ᱠᱷᱚᱵᱚᱨ ᱠᱚᱫᱚ ᱥᱮᱨᱚᱠᱚᱢ ᱵᱳᱞᱛᱮ ᱫᱚ ᱟᱫᱚ ᱟᱞᱮ ᱥᱮᱫ ᱫᱚ ᱵᱚᱠᱚᱧ ᱵᱤᱨ ᱫᱤᱥᱚᱢ ᱛᱚ᱾ ᱦᱟᱹᱛᱤ ᱠᱚᱜᱮ ᱦᱟᱸᱜ ᱠᱟᱹᱴᱤᱡ ᱮᱴᱠᱮ ᱴᱚᱬᱮ ᱵᱤᱨ ᱨᱮᱱ ᱩᱝᱠᱩ ᱡᱤᱵᱽᱡᱩᱱᱛᱩ ᱠᱚ ᱦᱟᱸᱜ ᱠᱩᱞ ᱵᱟᱱᱟ ᱠᱚ ᱢᱮᱱᱟᱜ ᱠᱚᱣᱟ᱾ ᱩᱝᱠᱩ ᱛᱮᱜᱮ ᱠᱟᱹᱴᱤᱡ ᱵᱚᱛᱚᱨ ᱥᱟᱢᱲᱟᱣ ᱠᱟᱛᱮᱜ ᱞᱮ ᱢᱮᱱᱟᱜ ᱟᱠᱟᱫ ᱞᱮᱭᱟ ᱦᱟᱸᱜ᱾
ᱠᱩ ᱫᱚ ᱛᱟᱞ ᱫᱚ ᱦᱮᱡ ᱦᱟᱡᱩᱜ ᱛᱟᱦᱮᱱᱟᱠᱚ ᱚᱻ ᱢᱟᱱᱮ ᱩᱝᱠᱩ ᱟᱹᱛᱩ ᱫᱷᱟᱹᱵᱤᱡ ᱦᱚᱸ ᱦᱤᱡᱩᱜ ᱛᱟᱦᱮᱱᱟᱠᱚ ᱥᱮ ᱠᱷᱟᱹᱞᱤ ᱚᱱᱮ ᱵᱤᱨ ᱨᱮᱜᱮ ᱛᱟᱦᱮᱱ ᱛᱟᱦᱮᱱᱟᱠᱚ ᱩᱝᱠᱩ ᱫᱚ?
ᱵᱤᱨ ᱨᱮᱫᱚ ᱵᱟᱝ ᱟᱛᱩ ᱠᱚ ᱵᱚᱞᱚᱱ ᱜᱮᱭᱟ᱾
ᱳᱻ ᱟᱫᱚ ᱟᱫᱚᱢ ᱵᱚᱛᱚᱨ ᱜᱮᱢ ᱞᱟᱹᱭᱮᱫ᱾
ᱜᱚᱝᱠᱮ ᱦᱮᱡ ᱞᱮᱱᱟᱭ ᱢᱮᱫᱴᱟᱝ ᱵᱟᱲᱟᱭᱟᱢ ᱦᱟᱹᱛᱤ᱾
ᱚᱻ
ᱵᱤᱨ ᱫᱷᱟᱨᱟ ᱨᱮ ᱛᱟᱞᱮ ᱥᱮ ᱚᱲᱟᱜ᱾
ᱦᱳᱭ ᱦᱳᱭ᱾
ᱪᱷᱟᱴᱠᱟ ᱚᱲᱟᱜ ᱯᱷᱮᱰ ᱠᱷᱚᱱ ᱜᱮ ᱛᱟᱞᱮ ᱵᱤᱨ᱾
ᱥᱟᱨᱟᱫᱤᱱ ᱵᱚᱛᱚᱨ ᱜᱮᱢ ᱞᱟᱹᱭᱮᱫ ᱠᱟᱱᱟ ᱦᱟᱹᱛᱤ ᱠᱚ ᱦᱮᱡ ᱟᱯᱮ ᱠᱟᱱᱟ ᱠᱚ᱾
ᱦᱩᱸᱻ ᱟᱨ ᱪᱮᱫ ᱮᱢ ᱪᱤᱠᱟᱹᱭᱟ ᱵᱚᱠᱚᱧ ᱱᱚᱝᱠᱟᱱ ᱫᱤᱥᱚᱢ ᱜᱮ, ᱱᱚᱝᱠᱟ ᱛᱮᱜᱮ ᱛᱟᱦᱮᱸ ᱦᱩᱭᱩᱜ-ᱟ᱾
ᱦᱳᱭ, ᱡᱟᱱᱟᱢ ᱚᱲᱟᱜ ᱫᱚ ᱵᱟᱢ ᱵᱟᱹᱜᱤ ᱫᱟᱲᱮᱭᱟᱜ-ᱟ᱾ ᱛᱮᱦᱮᱸ ᱜᱤ ᱦᱩᱭᱩᱜ-ᱟ ᱡᱟᱦᱟᱸᱞᱮᱠᱟᱜᱤ᱾
ᱦᱩᱸ᱾
ᱟᱞᱮᱥᱮᱫ ᱫᱚ ᱵᱟᱪᱩᱜ ᱠᱚᱣᱟ ᱩᱝᱠᱩ ᱫᱚ, ᱢᱮᱱᱠᱮᱜ ᱦᱟᱹᱛᱤ ᱠᱚᱫᱚ ᱵᱟᱹᱪᱩᱜ ᱠᱚᱣᱟ᱾
ᱚᱻ
ᱦᱟᱹᱛᱤ ᱦᱚᱸ ᱩᱝᱠᱩ ᱡᱟ, ᱚᱱᱟ ᱵᱤᱨ ᱠᱚᱨᱮ ᱛᱟᱦᱮᱱ ᱠᱚ, ᱚᱝᱠᱟᱱ ᱠᱚᱫᱚ ᱵᱟᱪᱩᱜ ᱠᱚᱣᱟ᱾ ᱢᱟᱱᱮ ᱢᱮᱱᱟᱜ ᱫᱚ ᱢᱮᱱᱟᱜ ᱠᱚᱣᱟ ᱩᱝᱠᱩ ᱨᱩᱸᱰᱟᱹ ᱠᱚ ᱢᱮᱱᱟᱜ ᱠᱚᱣᱟ, ᱩᱝᱠᱩ ᱠᱩᱞᱟᱹᱭ, ᱛᱩᱭᱩ ᱩᱝᱠᱩ ᱫᱚ ᱥᱟᱱᱟᱢ ᱡᱟᱭᱜᱟ ᱨᱮ ᱢᱮᱱᱟᱜ ᱠᱚᱣᱟ ᱦᱟᱸᱜ ᱚᱱᱟ ᱠᱚᱨᱮ ᱫᱚ᱾
ᱩᱝᱠᱩ ᱥᱮᱬᱟ ᱠᱚ ᱟᱨᱠᱤ ᱵᱟᱹᱱᱩᱜ ᱠᱚᱣᱟ ᱛᱚ, ᱩᱝᱠᱩ ᱦᱟᱛᱤ ᱠᱚ, ᱠᱩᱞ, ᱵᱟᱱᱟ ᱠᱚ?
ᱦᱳᱭ, ᱱᱩᱠᱩ ᱫᱚ ᱵᱟᱹᱪᱩᱜ ᱠᱚᱣᱟ, ᱟᱞᱮ ᱥᱮᱫ ᱫᱚ ᱚᱱᱟ ᱫᱤᱥ ᱫᱤᱥᱚᱢ ᱫᱚ ᱵᱟᱝ ᱠᱟᱱᱟ, ᱚᱱᱟᱢ ᱞᱟᱹᱭ ᱠᱮᱜ ᱚᱱᱟ ᱵᱤᱨ ᱫᱤᱥᱚᱢ ᱫᱚ ᱵᱟᱝ ᱠᱟᱱᱟ᱾
ᱦᱩᱸ᱾ ᱟᱫᱚ ᱵᱚᱠᱚᱧ ᱚᱠᱟᱥᱮᱫ ᱚᱠᱟ ᱞᱮᱠᱟ ᱦᱟᱸᱜ᱾ ᱥᱮ ᱪᱮᱫ ᱦᱮᱸ᱾
ᱛᱟᱦᱞᱮ ᱜᱚᱝᱠᱮ ᱤᱱᱟᱹᱜ ᱜᱤᱧ ᱜᱟᱞᱢᱟᱨᱟᱣᱮᱜ ᱠᱟᱱᱟ᱾
ᱦᱮᱸ᱾
ᱦᱳᱭ ᱴᱷᱤᱠ ᱜᱮᱭᱟ, ᱵᱮᱥ ᱛᱮ ᱛᱟᱦᱮᱱ ᱯᱮ᱾
ᱦᱮᱸ ᱟᱯᱮ ᱦᱚᱸ ᱵᱮᱥ ᱛᱮ ᱛᱟᱸᱦᱮᱱ ᱯᱮ᱾
ᱦᱳᱭ᱾